ᱡᱚᱦᱟᱨ ᱜᱮ
ᱦᱮᱸ ᱦᱮᱸ ᱡᱚᱦᱟᱨ ᱢᱮᱱ ᱢᱮᱱᱮᱫ ᱦᱚᱪᱚ ᱞᱤᱧ ᱤᱭᱟᱹ ᱟᱹᱞᱤᱧ ᱡᱩᱫᱤ ᱞᱤᱧ ᱠᱚᱞᱟ ᱪᱤᱠᱟᱹᱛᱮᱞᱤᱧ ᱠᱚᱞ ᱠᱮᱭᱟ?
ᱚ ᱟᱪᱪᱷᱟ ᱱᱟᱦᱟᱜ ᱚᱱᱟ ᱫᱚᱞᱟᱝ ᱨᱚᱯᱚᱲᱟ ᱱᱚᱣᱟ ᱤᱭᱟᱹ ᱨᱮ ᱦᱚᱣᱟᱴᱥᱮᱯ ᱨᱮᱞᱟᱝ ᱨᱚᱯᱚᱲᱟ ᱱᱟᱦᱟᱜ ᱱᱤᱭᱟᱹ ᱠᱚᱞ ᱯᱚᱨᱮ᱾
ᱟᱪᱪᱷᱟ ᱟᱪᱪᱷᱟ ᱟᱪᱪᱷᱟ
ᱦᱳᱭ, ᱛᱟᱦᱚᱞᱮ ᱜᱚᱢᱠᱮ ᱪᱮᱫ ᱠᱚ ᱢᱮᱱᱟ ᱟᱯᱮ ᱫᱤᱥᱚᱢ ᱥᱮᱫ ᱫᱚ ᱱᱟᱜ ᱱᱚᱝᱠᱟ ᱪᱟᱥᱵᱟᱥ ᱠᱚᱫᱚ ᱠᱟᱹᱢᱤ ᱦᱚᱨᱟ ᱠᱚᱫᱚ ᱱᱟᱦᱟᱜ ᱛᱤᱱᱟᱹᱜ ᱡᱷᱟᱹᱞ?
ᱠᱟ ᱪᱟᱥᱼᱵᱟᱥ ᱠᱚᱫᱚ ᱦᱚᱸᱼᱚᱭ ᱱᱤᱛᱳᱜ ᱦᱩᱲᱩ ᱨᱚᱦᱚᱭ ᱠᱚ ᱠᱚ ᱪᱟᱞᱟᱜ ᱠᱟᱱᱟ᱾ ᱟᱣᱨᱤ ᱪᱟᱵᱟᱜ-ᱟ ᱟᱨᱠᱤ ᱪᱟᱞᱟᱜ ᱠᱟᱱ ᱜᱮᱭᱟ᱾
ᱦᱩᱸ
ᱮᱱᱠᱷᱟ ᱯᱚᱱᱫᱽᱨᱚ ᱫᱤᱱᱠᱟᱭ ᱪᱟᱞᱟᱜᱼᱟ ᱵᱟᱝᱠᱷᱟᱡ ᱛᱟᱨᱯᱚᱨ ᱪᱟᱵᱟᱭᱱᱟ᱾ ᱛᱟᱨᱯᱚᱨᱮ ᱱᱟᱦᱟᱜ ᱦᱮᱲᱦᱮᱫ ᱠᱚ ᱦᱮᱱᱟ ᱟ᱾
ᱦᱳᱭ ᱦᱳᱭ ᱦᱳᱭ ᱜᱚᱝᱠᱮ ᱟᱞᱮᱥᱭᱟᱜ ᱡᱩᱫᱤ ᱡᱩᱫᱤᱧ ᱞᱟᱹᱭᱟ ᱟᱞᱮ ᱥᱮᱫ ᱦᱚᱸ ᱚᱱᱠᱟᱜᱮ ᱟᱨ ᱨᱚᱦᱚᱭ ᱠᱚᱫᱚᱞᱮ ᱵᱟᱨᱟᱵᱟᱨᱤ ᱠᱮᱜᱼᱟ᱾ ᱟᱞᱮᱥᱮᱫ ᱫᱚ ᱱᱟᱦᱟᱜ ᱱᱚᱝᱠᱟ ᱫᱟᱜ ᱡᱟᱹᱲᱤ ᱠᱚ ᱱᱟᱦᱟᱜ ᱛᱷᱚᱲᱟ ᱠᱟᱹᱴᱤᱡ ᱮ ᱠᱚᱢ ᱧᱚᱜ ᱚᱞᱼᱟ ᱞᱟᱦᱟ ᱧᱚᱜ ᱛᱮ ᱚᱱᱟ ᱚᱠᱛᱮ ᱟᱯᱚᱨ ᱠᱚ ᱢᱚᱸᱡᱽᱛᱮ ᱵᱟᱝ ᱦᱩᱭ ᱞᱮᱱᱟ ᱥᱟᱦᱤ ᱥᱚᱢᱚᱭ ᱨᱮ᱾ ᱦᱳᱭᱥᱮ ᱟᱫᱚ ᱱᱟᱦᱟᱜ ᱱᱤᱛᱚᱜ ᱫᱚ ᱱᱟᱯᱟᱭ ᱛᱮᱜᱮ ᱟᱫᱷᱟ ᱞᱮ ᱨᱚᱦᱚᱭ ᱠᱮᱫᱼᱟ ᱵᱟᱨᱟᱵᱟᱹᱨᱤ ᱠᱮᱜᱼᱟ ᱞᱮ ᱟᱫᱚ ᱱᱤᱛᱚᱜ ᱫᱚ ᱪᱮᱛᱟᱱ ᱪᱮᱛᱟᱱ ᱵᱟᱹᱫ ᱠᱚᱜᱮ ᱥᱟᱨᱮᱡ ᱵᱟᱲᱟᱣ ᱟᱠᱟᱱᱟ᱾ ᱟᱫᱚ ᱱᱚᱣᱟ ᱡᱷᱤᱴᱟᱹᱨ ᱫᱟᱜ ᱛᱮᱜᱮ ᱱᱟᱦᱟᱜ ᱠᱷᱮᱛ ᱠᱚᱭ ᱯᱮᱨᱮᱡ ᱟᱠᱟᱜᱼᱟ ᱟᱫᱚ ᱱᱤᱛᱚᱜ ᱫᱚ ᱯᱮᱨᱮᱡ ᱵᱟᱹᱲᱛᱤ ᱛᱚᱭᱚᱞᱮ ᱜᱚᱝᱠᱮ ᱚᱱᱛᱮ ᱫᱚ ᱪᱮᱜ ᱛᱮᱯᱮ ᱥᱤ ᱵᱟᱲᱟᱭᱟ? ᱛᱟᱦᱮᱱᱟ ᱰᱟᱝᱨᱟ ᱱᱟᱦᱮᱞ ᱛᱮ ᱥᱮ ᱱᱟᱦᱟᱜ ᱱᱚᱣᱟ ᱴᱨᱟᱠᱴᱚᱨ ᱜᱟᱹᱰᱤ ᱠᱚᱛᱮ ᱜᱮ᱾
ᱞᱟᱦᱟᱛᱮ ᱱᱟᱦᱮᱞ ᱠᱚᱛᱮᱜᱮᱠᱚ ᱥᱤ ᱵᱟᱲᱟᱭᱮᱫ ᱠᱟᱱ ᱛᱟᱦᱮᱸᱱᱟ᱾ ᱦᱮᱸ ᱱᱮᱛᱟᱨ ᱢᱟ ᱡᱩᱜᱽ ᱯᱟᱞᱴᱟᱣᱮᱱᱛᱮ ᱴᱮᱠᱴᱟᱨ ᱛᱮᱠᱚ ᱥᱤ ᱵᱟᱲᱟᱭᱮᱫᱟ᱾
ᱦᱮᱸ ᱦᱳᱭ ᱚᱱᱟᱢᱟ ᱱᱟᱦᱟᱜ ᱥᱟᱹᱨᱤᱜ ᱮᱱᱛᱮᱫ ᱵᱟᱹᱭ ᱵᱟᱹᱭᱛᱮ ᱱᱟᱦᱟᱜ ᱵᱚᱱ ᱞᱟᱦᱟ ᱥᱮᱫ ᱵᱚᱱ ᱢᱟᱲᱟᱝ ᱚᱜ ᱠᱟᱱᱟ᱾ ᱟᱨ ᱥᱮᱫᱟᱭ ᱫᱚ ᱱᱟᱦᱟᱜ ᱪᱮᱫ ᱦᱩᱭᱩᱜᱭ ᱠᱟᱱ ᱛᱟᱦᱮᱸᱱᱟ ᱢᱟᱲᱟᱝ ᱠᱟᱛᱷᱟ ᱫᱚ ᱥᱮᱫᱟᱭ ᱫᱚ ᱟᱹᱰᱤ ᱟᱸᱴ ᱜᱟᱹᱭ ᱰᱟᱝᱨᱟ ᱠᱚᱵᱚᱱ ᱫᱚᱦᱚᱭᱮᱫ ᱛᱟᱦᱮᱱᱟ ᱚᱲᱟᱜ ᱨᱮ ᱦᱳᱭᱥᱮ, ᱟᱨ ᱩᱱᱠᱩ ᱧᱮᱞ ᱞᱟᱹᱜᱤᱫ ᱦᱚᱸ ᱟᱵᱚ ᱵᱚᱱ ᱛᱟᱦᱮᱱᱚᱜ ᱛᱟᱦᱮᱱᱟ ᱟᱨ ᱱᱤᱛ ᱠᱟᱛᱮᱫ ᱫᱚ ᱱᱟᱦᱟᱜ ᱵᱮᱱ ᱧᱮᱞᱟ ᱠᱟᱹᱴᱤᱡ ᱜᱤᱫᱽᱨᱟᱹ ᱠᱚᱦᱚᱸ ᱡᱚᱛᱚ ᱥᱠᱩᱞ ᱠᱚᱵᱚᱱ ᱵᱷᱮᱡᱟᱭᱮᱫ ᱠᱚᱣᱟ ᱱᱟᱦᱟᱜ ᱟᱨ ᱦᱟᱲᱟᱢ ᱵᱩᱲᱦᱤ ᱠᱚᱦᱚᱸ ᱱᱮᱛᱟᱨ ᱫᱚ ᱚᱱᱠᱟ ᱵᱟᱠᱚ ᱵᱟᱹᱱᱩᱜ ᱠᱚᱛᱟ ᱵᱚᱱᱟ ᱫᱟᱲᱮ ᱠᱚᱫᱚ ᱱᱟᱦᱟᱜ, ᱥᱮᱫᱟᱭ ᱢᱟᱨᱮ ᱠᱚᱫᱚ ᱠᱚ ᱪᱟᱵᱟ ᱵᱟᱲᱱᱟ ᱾ ᱟᱨ ᱱᱤᱛ ᱠᱟᱜ ᱢᱟ ᱱᱟᱦᱟᱜ ᱦᱟᱲᱟᱢ ᱵᱩᱲᱦᱤ ᱦᱟᱹᱵᱤᱡ ᱦᱚᱸ ᱩᱱᱟᱹᱜ ᱦᱟᱹᱵᱤᱡ ᱡᱤᱣᱮᱫ ᱵᱟᱠᱚ ᱛᱟᱦᱮᱱᱚᱜ ᱠᱟᱱ ᱦᱚᱲ ᱠᱚ᱾ ᱪᱮᱫ ᱟᱫᱚ ᱩᱱᱠᱩ ᱫᱚᱢ ᱦᱮ ᱟᱫᱚ ᱱᱟᱦᱟᱜ ᱚᱱᱟ ᱥᱮᱫᱟᱭ ᱫᱚ ᱱᱟᱦᱟᱜ ᱚᱱᱮ ᱜᱟᱹᱭ ᱰᱟᱝᱨᱟ ᱠᱚ ᱰᱷᱮᱨ ᱠᱚ ᱛᱟᱦᱮᱱᱚᱜ ᱠᱟᱱ ᱛᱟᱦᱮᱱ ᱠᱷᱟᱱᱡ ᱵᱚᱱ ᱡᱚᱲᱟᱣᱮᱫ ᱠᱚ ᱛᱟᱦᱮᱱᱟ ᱟᱨ ᱩᱱᱠᱩ ᱛᱮᱜᱮ ᱵᱚᱱ ᱥᱤᱭᱮᱫ ᱠᱟᱱ ᱛᱟᱦᱮᱱᱟ᱾ ᱥᱟᱸᱜᱮ ᱦᱚᱲ ᱦᱚᱸᱵᱚᱱ ᱛᱟᱦᱮᱱᱚᱜ ᱠᱟᱱ ᱛᱟᱦᱮᱱᱟ, ᱢᱤᱫ ᱟᱨ ᱡᱩᱢᱤᱫ ᱵᱚᱱ ᱛᱟᱦᱮᱱᱚᱜ ᱠᱟᱱ ᱛᱟᱦᱮᱱᱟ᱾ ᱢᱮᱱᱠᱷᱟᱱ ᱱᱤᱛ ᱠᱟᱛᱮᱫ ᱫᱚ ᱱᱟᱦᱟᱜ ᱚᱠᱚᱭ ᱦᱚᱸ ᱜᱩᱯᱤ ᱠᱚ ᱵᱟᱠᱚ ᱟᱸᱡᱚᱢ ᱞᱟᱹᱜᱤᱫᱚᱜᱼᱟ ᱟᱨ ᱩᱱᱠᱩ ᱜᱟᱹᱭ ᱰᱟᱝᱨᱟ ᱞᱟᱹᱜᱤᱫ ᱢᱤᱫ ᱦᱚᱲ ᱱᱟᱦᱟᱜ ᱩᱱᱤ ᱫᱤᱱᱟᱹᱢ ᱜᱮ ᱱᱟᱦᱟᱜ ᱩᱱᱤ ᱥᱟᱨᱟ ᱵᱮᱲᱟ ᱩᱱᱠᱩ ᱧᱮᱞ ᱦᱩᱭᱩᱜ ᱛᱟᱭᱟ᱾
ᱦᱮᱸ ᱱᱤᱭᱟᱹ ᱟᱹᱰᱤ ᱢᱚᱡᱽ ᱟᱹᱰᱤ ᱢᱚᱡᱽ ᱠᱟᱛᱷᱟ ᱵᱮᱱ ᱨᱚᱲ ᱥᱟᱰᱮ ᱠᱟᱫᱟ ᱟᱹᱰᱤ ᱢᱚᱡᱽ ᱠᱟᱛᱷᱟ ᱞᱤᱧ ᱵᱮᱱ ᱨᱚᱲ ᱥᱟᱰᱮ ᱠᱟᱫᱟ ᱚᱱᱟ ᱨᱮᱱᱟᱜ ᱤᱭᱟᱹ ᱦᱚᱸ ᱠᱟᱨᱮᱱᱴ ᱞᱤᱧ ᱛᱷᱚᱲᱟ ᱥᱚᱲᱟ ᱞᱤᱧ ᱵᱩᱡᱷᱟᱹᱣ ᱟᱠᱟᱫᱟ ᱟᱫᱚ ᱟᱹᱞᱤᱧ ᱞᱟᱹᱭ ᱟᱵᱮᱱ ᱠᱟᱱᱟ ᱦᱳᱭ᱾
ᱦᱮᱸ
ᱵᱚᱞᱮ ᱥᱮᱫᱟᱭ ᱫᱚ ᱩᱱᱟᱹᱜ ᱠᱟᱡᱟᱠ ᱟᱵᱚ ᱫᱚ ᱦᱚᱲ ᱦᱚᱯᱚᱱ ᱫᱚ ᱥᱮᱭ ᱦᱚᱲ ᱫᱚ ᱩᱱᱟᱹᱜ ᱠᱟᱡᱟᱠ ᱚᱞᱚᱜ ᱯᱟᱲᱦᱟᱣ ᱫᱚ ᱵᱟᱠᱚ ᱵᱟᱲᱟᱭ ᱠᱟᱱ ᱛᱟᱦᱮᱟ᱾
ᱦᱮᱸ ᱦᱮᱸ
ᱦᱮᱸ ᱥᱮ
ᱦᱳᱭ ᱦᱳᱭ
ᱟᱹᱰᱤ ᱠᱚᱢ ᱠᱚ ᱵᱟᱲᱟᱭ ᱠᱟᱱ ᱛᱟᱦᱮᱱᱟ ᱛᱟᱦᱚᱞᱮ ᱪᱮᱫ ᱠᱚ ᱪᱤᱠᱟᱭᱟ ᱡᱮ ᱚᱲᱟᱜ ᱨᱮᱭᱟᱜ ᱡᱚᱢᱤ ᱢᱮᱱᱟᱜᱼᱟ ᱜᱟᱹᱭ ᱰᱟᱝᱨᱤ ᱠᱚ ᱢᱮᱱᱟᱜ ᱠᱚᱣᱟ ᱫᱮᱞᱟ ᱵᱚᱱ ᱥᱤ ᱠᱟᱜ ᱞᱮ ᱜᱮ
ᱦᱩᱸ
ᱥᱮ ᱚᱲᱟᱜ ᱨᱮᱭᱟᱜ ᱵᱚᱱ ᱠᱟᱹᱢᱤ ᱠᱟᱜ ᱞᱮᱜᱤ ᱦᱳᱭ ᱥᱮ
ᱦᱩᱸ ᱦᱩᱸ
ᱱᱮᱛᱟᱨ ᱫᱚ ᱡᱩᱜᱽ ᱯᱟᱞᱴᱟᱣᱱᱟ ᱚᱞᱚᱜ ᱯᱟᱲᱦᱟᱣ ᱦᱚᱸ ᱵᱟᱹ ᱤᱭᱟᱹ ᱡᱟᱹᱥᱛᱤᱭᱮᱱᱟ ᱱᱟᱛᱮ ᱠᱟᱹᱢᱤ ᱥᱮᱫ ᱠᱚᱢᱟᱣᱱᱟ ᱠᱟᱛᱷᱟ ᱵᱮᱱ ᱵᱩᱡᱷᱟᱹᱣ ᱫᱟ ᱛᱚ? ᱟᱨ ᱱᱚᱛᱼ ᱼᱛᱮ ᱦᱩᱭᱩᱜᱚᱜ ᱠᱟᱱᱟ ᱴᱮᱠᱱᱳᱞᱚᱡᱤ ᱡᱩᱜᱽ ᱦᱮᱡ ᱟᱠᱟᱱᱟ ᱠᱟᱹᱢᱤ ᱫᱚ ᱟᱨ ᱠᱷᱟᱴᱟᱣ ᱫᱚ ᱚᱠᱚᱭ ᱦᱚᱸ ᱵᱟᱠᱚ ᱠᱚ ᱢᱮᱱ ᱮᱫᱟ ᱯᱚᱞᱮ ᱴᱨᱟᱠᱴᱟᱨ ᱛᱮ ᱡᱚᱫᱤ ᱢᱤᱫ ᱵᱤᱜᱷᱟᱹ ᱥᱤ ᱢᱤᱫ ᱜᱷᱚᱱ ᱼᱴᱟᱨ ᱨᱮ ᱡᱩᱫᱤ ᱥᱤ ᱞᱮᱠᱷᱟᱡ ᱛᱟᱦᱚᱞᱮ ᱟᱵᱚ ᱱᱟᱦᱮᱞ ᱛᱮ ᱢᱤᱫ ᱵᱤᱜᱷᱟᱹ ᱫᱚ ᱢᱤᱫ ᱫᱤᱱ ᱨᱮ ᱵᱟᱵᱚᱱ ᱥᱤ ᱫᱟᱲᱮᱭᱟᱜᱼᱟ
ᱦᱩᱸ
ᱦᱳᱭ ᱥᱮ ᱵᱟᱝ
ᱦᱩᱸ
ᱚᱱᱟ ᱞᱮᱠᱟᱛᱮ ᱞᱟᱦᱟ ᱫᱚ ᱚᱞᱚᱜ ᱯᱟᱲᱦᱟᱣ ᱦᱚᱸ ᱠᱚᱢᱟᱣ ᱜᱮ ᱛᱟᱦᱮᱸ ᱠᱚᱢᱟᱣ ᱜᱮᱵᱚᱱ ᱛᱟᱦᱮᱸ ᱞᱮᱱᱟ ᱟᱨ ᱱᱤᱛᱚᱜ ᱚᱞᱚᱜ ᱯᱟᱲᱦᱟᱜ ᱵᱚᱱ ᱡᱟᱹᱥᱛᱤᱭᱮᱜ ᱠᱟᱱ ᱠᱷᱟᱡ ᱱᱚᱛᱮ ᱠᱟᱹᱢᱤ ᱥᱮᱵᱚᱱ ᱠᱚᱢᱟᱣ ᱟᱠᱟᱫᱟ
ᱦᱳᱭ ᱜᱚᱝᱠᱮ ᱡᱮᱢᱚᱱ ᱞᱮᱠᱟ ᱵᱮᱱ ᱞᱟᱹᱭ ᱠᱮᱫ ᱡᱮ ᱦᱳᱭ ᱥᱮᱫᱟᱭ ᱫᱚ ᱱᱟᱦᱟᱜ ᱱᱩᱠᱩ ᱜᱟᱹᱭ ᱰᱟᱝᱨᱟ ᱠᱚᱫᱚ ᱱᱟᱦᱟᱜ ᱧᱮᱞ ᱞᱟᱹᱜᱤᱫ ᱛᱮ ᱦᱚᱲ ᱠᱚ ᱛᱟᱦᱮᱱᱚᱜ ᱠᱟᱱ ᱛᱟᱦᱮᱱᱟ ᱟᱨ ᱩᱱ ᱚᱠᱛᱚ ᱩᱱ ᱛᱮᱫᱚ ᱱᱟᱦᱟᱜ ᱥᱟᱱᱟᱢ ᱠᱷᱚᱱ ᱢᱟᱲᱟᱝ ᱠᱟᱛᱷᱟ ᱫᱚ ᱠᱟᱱᱟ ᱱᱤᱭᱟᱹ ᱡᱮ ᱪᱟᱥ ᱠᱟᱹᱢᱤ ᱫᱚ ᱪᱟᱥ ᱠᱟᱹᱢᱤ ᱫᱚ ᱱᱟᱦᱟᱜ ᱟᱹᱰᱤ ᱠᱤᱥᱟᱹᱬ ᱩᱱ ᱥᱩᱢᱚᱭ ᱫᱚᱠᱚ ᱢᱮᱛᱟᱜᱼᱟ ᱠᱟᱱ ᱛᱟᱦᱮᱱᱟ ᱠᱸᱤᱥᱟᱹᱬ ᱦᱚᱲ ᱦᱳᱭᱥᱮ ᱾ ᱢᱟᱨᱟᱝ ᱫᱚ ᱤᱱᱟᱹ ᱚᱞᱚᱜ ᱯᱟᱲᱦᱟᱜ ᱠᱟᱛᱮᱫ ᱫᱚᱠᱚ ᱢᱮᱱᱟ ᱪᱮᱫ ᱮᱢ ᱪᱤᱠᱟᱹᱭᱟ ᱵᱟᱦᱨᱮ ᱫᱤᱥᱚᱢ ᱨᱮᱢ ᱠᱟᱹᱢᱤᱭᱟ ᱟᱨ ᱱᱟᱦᱟᱜ ᱚᱸᱰᱮ ᱚᱱᱟ ᱠᱟᱹᱣᱰᱤ ᱠᱚᱢ ᱧᱟᱢᱟ ᱟᱨ ᱥᱮᱫᱟᱭ ᱦᱟᱯᱲᱟᱢ ᱠᱚᱫᱚ ᱠᱚ ᱢᱮᱱᱮᱫ ᱛᱟᱦᱮᱱᱟ ᱱᱚᱣᱟ ᱠᱷᱮᱛ ᱨᱮᱜᱮ ᱠᱟᱹᱢᱤ ᱢᱮ ᱢᱤᱫ ᱵᱚᱪᱷᱚᱨᱮᱢ ᱪᱟᱥ ᱞᱮᱠᱷᱟᱡ ᱯᱮ ᱵᱚᱪᱷᱚᱨᱮᱢ ᱡᱚᱢᱟ ᱱᱟᱦᱟᱜ ᱟᱨ ᱟᱹᱰᱤ ᱜᱟᱱ ᱠᱟᱹᱣᱰᱤ ᱠᱚᱦᱚᱢ ᱟᱨᱡᱟᱣᱟ ᱛᱚ ᱥᱮᱫᱟᱭ ᱦᱟᱯᱲᱟᱢ ᱠᱚ ᱞᱟᱹᱜᱤᱫ ᱫᱚ ᱱᱟᱦᱟᱜ ᱥᱟᱱᱟᱢ ᱠᱷᱚᱱ ᱞᱟᱹᱴᱩ ᱫᱚ ᱠᱟᱹᱢᱤ ᱫᱚ ᱱᱚᱣᱟᱜ ᱜᱮ ᱛᱟᱦᱮᱸ ᱠᱟᱱᱟ ᱚᱱᱟ ᱱᱚᱠᱨᱤ ᱪᱟᱹᱠᱨᱤ ᱠᱚᱫᱚ ᱵᱟᱠᱚ ᱯᱟᱹᱛᱭᱟᱹᱣᱟᱜ ᱠᱟᱱ ᱛᱟᱦᱮᱸᱱᱟ᱾ ᱦᱳᱭᱥᱮ ᱟᱫᱚ ᱚᱱᱟ ᱤᱭᱟᱹᱛᱮ ᱱᱤᱛᱚᱜ ᱧᱮᱞᱟᱵᱮᱱ ᱴᱨᱟᱠᱴᱟᱨ ᱛᱮ ᱡᱩᱫᱤ ᱥᱤᱜ ᱠᱟᱱᱟ ᱡᱟᱦᱟᱸ ᱠᱷᱮᱛ ᱛᱟᱦᱚᱞᱮ ᱫᱚ ᱟᱹᱰᱤ ᱥᱚᱢᱚᱭ ᱠᱚ ᱚᱠᱛᱮ ᱠᱚ ᱵᱟᱧᱪᱟᱜ ᱠᱟᱱᱟ ᱾ ᱢᱤᱫᱴᱮᱱ ᱠᱷᱮᱛ ᱥᱤ ᱨᱮ ᱱᱤᱛᱚᱜ ᱡᱩᱫᱤ ᱵᱮᱱ ᱱᱟᱦᱮᱞ ᱛᱮᱵᱮᱱ ᱥᱤᱭᱟ ᱛᱟᱦᱚᱞᱮ ᱯᱮ ᱫᱤᱱ ᱞᱟᱜᱟᱣ ᱟᱹᱵᱤᱱᱟ ᱟᱨ ᱱᱚᱝᱠᱟ ᱡᱩᱫᱤ ᱫᱟᱜ ᱮᱫ ᱠᱟᱱᱟ ᱡᱟᱦᱟᱸ ᱚᱵᱚᱥᱛᱷᱟ ᱱᱤᱛᱚᱜ ᱫᱟᱜ ᱨᱮᱭᱟᱜ ᱢᱮᱱᱟᱜᱼᱟ ᱡᱩᱫᱤ ᱛᱮ ᱤᱭᱟᱹ ᱱᱟᱦᱮᱞ ᱛᱮᱵᱮᱱ ᱥᱤᱭᱟ ᱛᱚ ᱯᱮ ᱫᱤᱱ ᱞᱟᱜᱟᱜᱼᱟ, ᱯᱮ ᱫᱤᱱ ᱛᱮ ᱱᱟᱦᱟᱜ ᱚᱱᱟ ᱠᱷᱮᱛ ᱨᱮᱭᱟᱜ ᱫᱟᱜ ᱜᱮ ᱱᱟᱦᱟᱜ ᱪᱟᱵᱟᱭᱟ ᱦᱟᱸᱜ ᱡᱟᱦᱟᱸ ᱵᱮᱢ ᱥᱤᱭᱮᱫ ᱠᱟᱱ ᱟᱸᱡᱮᱫᱚᱜᱼᱟ ᱱᱟᱦᱟᱜ ᱟᱨ ᱜᱟᱹᱰᱤ ᱛᱮᱫᱚ ᱪᱮᱫ ᱪᱮᱠᱟᱹᱜ ᱠᱟᱱᱟ ᱱᱟᱦᱱᱟᱜ ᱡᱩᱫᱤ ᱛᱤᱦᱤᱧ ᱡᱩᱫᱤ ᱫᱟᱜ ᱠᱮᱭᱟ ᱱᱤᱛᱚᱜ ᱛᱟᱦᱚᱞᱮ ᱜᱟᱹᱰᱤ ᱡᱩᱫᱤ ᱵᱚᱱ ᱡᱳᱜᱟᱲ ᱫᱟᱲᱮᱭᱟᱫᱟ ᱛᱟᱦᱚᱞᱮ ᱱᱤᱛ ᱵᱮᱱ ᱞᱚᱥᱚᱫ ᱠᱮᱫᱟ ᱠᱷᱮᱛ ᱟᱨ ᱱᱤᱛ ᱜᱮᱵᱮᱱ ᱨᱚᱦᱚᱭ ᱦᱚᱪᱚ ᱫᱟᱲᱮᱼ ᱠᱚᱣᱟ ᱟᱨ ᱥᱚᱢᱚᱭ ᱠᱚᱦᱚᱸ ᱚᱠᱛᱮ ᱠᱚᱦᱚᱸ ᱵᱟᱧᱪᱟᱜ ᱠᱟᱱᱟ ᱟᱨ ᱟᱨ ᱦᱚᱸᱭ ᱮᱴᱟᱜ ᱠᱟᱹᱢᱤ ᱨᱮᱵᱚᱱ ᱞᱟᱜᱟᱣ ᱫᱟᱲᱮᱭᱟᱜᱼᱟ ᱦᱳᱭᱥᱮ ᱾ ᱛᱚ ᱚᱱᱟ ᱢᱮᱥᱤᱱ ᱠᱚ ᱦᱮᱡ ᱠᱟᱛᱮᱜ ᱱᱟᱦᱟᱜ ᱛᱷᱚᱲᱟ ᱜᱟᱱ ᱵᱟᱹᱲᱛᱤ ᱧᱚᱜ ᱜᱤ ᱟᱵᱚᱣᱟᱜ ᱛᱷᱚᱲᱟ ᱜᱟᱱ ᱯᱷᱟᱭᱫᱟ ᱫᱚ ᱦᱩᱭ ᱠᱟᱱ ᱜᱮᱭᱟ ᱢᱮᱱ ᱫᱟᱲᱮᱭᱟᱜᱼᱟ ᱵᱮᱱ ᱦᱳᱭᱥᱮ
ᱦᱮᱸ ᱦᱮᱸ ᱦᱮᱸ
ᱟᱨ ᱛᱚᱵᱮ ᱜᱚᱝᱠᱮ ᱚᱱᱛᱮ ᱫᱚ ᱱᱟᱦᱟᱜ ᱜᱮᱜ ᱠᱚᱫᱚ ᱛᱚᱵᱮ ᱱᱚᱣᱟ ᱢᱮᱥᱤᱱ ᱠᱚᱛᱮ ᱜᱮ ᱥᱮ ᱱᱟᱦᱟᱜ ᱦᱚᱲ ᱠᱚᱯᱮ ᱞᱟᱜᱟᱣ ᱦᱩᱸ
ᱜᱮᱫ ᱦᱚᱸ ᱢᱮᱥᱤᱱ ᱛᱮᱜᱮ ᱪᱮᱫᱟᱜ ᱥᱮ ᱚᱱᱮ ᱢᱮᱱ ᱢᱮᱱ ᱞᱮᱠᱷᱟᱡ ᱡᱮ ᱥᱚᱢᱚᱭ ᱵᱟᱧᱪᱟᱜ ᱠᱟᱱᱟ᱾ ᱟᱨ ᱱᱮᱛᱟᱨ ᱦᱚᱲ ᱵᱟᱠᱚ ᱪᱷᱩᱴᱟᱹᱜ ᱵᱟᱠᱚ ᱞᱟᱹᱜᱤᱫ ᱵᱟᱠᱚ ᱧᱟᱢᱚᱜᱚᱜ ᱠᱟᱱᱟ, ᱵᱚᱞᱮ ᱡᱮ ᱦᱩᱲᱩ ᱜᱮᱫ ᱪᱟᱞᱟᱣ ᱦᱩᱭᱩᱜᱼᱟ ᱥᱮ ᱡᱟᱦᱟᱸᱭ ᱵᱮᱱ ᱢᱮᱛᱟᱣ ᱟᱠᱚ ᱵᱟᱠᱚ ᱪᱷᱩᱴᱷᱟᱹᱣ ᱜᱚᱫᱚᱜᱼᱟ᱾ ᱟᱫᱚ ᱟᱢ ᱡᱩᱫᱤ ᱦᱚᱲ ᱵᱷᱚᱨᱥᱟᱢ ᱦᱚᱲ ᱵᱷᱚᱨᱥᱟ ᱚᱱᱟ ᱫᱤᱱ ᱫᱚᱥ ᱢᱤᱱᱤᱴ ᱨᱮ ᱢᱤᱫ ᱵᱤᱜᱷᱟᱹ ᱜᱟᱱ ᱦᱩᱲᱩᱭ ᱜᱮᱫᱟ᱾ ᱛᱟᱦᱚᱞᱮ ᱚᱱᱟ ᱢᱤᱫ ᱵᱤᱜᱷᱟᱹ ᱦᱩᱲᱩ ᱜᱮᱫ ᱛᱮ, ᱚᱸᱰᱮ ᱵᱟᱨ ᱫᱤᱱ ᱞᱟᱜᱟᱣ ᱵᱮᱱᱟ᱾ ᱛᱟᱦᱞᱮ ᱥᱚᱢᱚᱭ ᱵᱟᱧᱪᱟᱣ ᱮᱱᱟ᱾
ᱚᱱ ᱚᱱᱟ ᱥᱚᱢᱚᱭ ᱠᱷᱱᱟᱜ ᱛᱮᱜᱮ ᱦᱚᱜᱼᱚᱭ ᱵᱚᱞᱮ ᱴᱮᱠᱱᱳᱞᱚᱡᱤ ᱡᱩᱜᱽ ᱫᱚ ᱯᱚᱨ ᱠᱚ ᱢᱮᱱ ᱞᱮᱠᱟ ᱡᱮ ᱟᱹᱰᱤ ᱩᱱᱱᱚᱛᱚ ᱜᱮᱭᱟ᱾
ᱦᱳᱭ ᱦᱳᱭ ᱟᱨ ᱡᱮᱢᱚᱱ ᱵᱮᱱ ᱢᱮᱱ ᱞᱮᱠᱟ, ᱚᱱᱟ ᱡᱤᱱᱤᱥ ᱯᱚᱛᱨᱚ ᱡᱮᱢᱚᱱ ᱚᱱᱟ ᱥᱚᱢᱚᱭ ᱵᱟᱧᱪᱟᱜ ᱠᱟᱱᱟ᱾ ᱱᱚᱣᱟ ᱦᱮᱡ ᱠᱟᱛᱮᱜ ᱢᱮᱥᱤᱱ ᱠᱚ ᱦᱮᱡ ᱠᱟᱛᱮᱜ, ᱟᱫᱚ ᱱᱚᱣᱟ ᱥᱩᱢᱚᱭ ᱵᱟᱧᱪᱟᱜ ᱠᱟᱱᱟ ᱱᱚᱣᱟ ᱨᱮᱭᱟᱜ ᱠᱟᱨᱚᱱ ᱫᱚ ᱦᱳᱭᱳᱜ ᱠᱟᱱᱟ, ᱠᱟᱱᱟ, ᱚᱱᱟ ᱢᱮᱥᱤᱱ ᱠᱚᱜᱮ᱾ ᱟᱫᱚ ᱟᱵᱚ ᱢᱤᱫᱴᱮᱱ ᱮᱴᱟᱜ ᱠᱟᱹᱢᱤ ᱨᱮᱭᱟᱜ ᱥᱚᱢᱚᱭ ᱦᱚᱸᱵᱩᱱ ᱧᱟᱢᱮᱫ ᱠᱟᱱᱟ᱾ ᱟᱨ ᱱᱮᱛᱟᱨ ᱫᱚ ᱱᱟᱦᱟᱜ ᱦᱚᱲᱟᱜ ᱥᱚᱢᱚᱭ ᱫᱚ ᱟᱹᱰᱤ ᱢᱟᱱᱮ ᱟᱹᱰᱤ ᱟᱹᱰᱤ ᱫᱟᱢ ᱜᱮᱭᱟ᱾ ᱦᱳᱭ ᱥᱮ ᱢᱤᱫᱴᱮᱱ ᱦᱚᱲᱟᱜ ᱥᱚᱢᱚᱭ ᱱᱩᱱᱟᱹᱜ ᱫᱟᱢᱟ ᱱᱟᱦᱟᱜ ᱱᱮᱛᱟᱨ ᱫᱚ ᱫᱩᱲᱩᱵ ᱫᱚ ᱡᱚᱛᱚ ᱦᱚᱲ ᱵᱟᱵᱚᱱ ᱛᱟᱦᱮᱱᱚᱜ ᱠᱟᱱᱟ᱾ ᱟᱵᱚ ᱟᱵᱮ ᱡᱟᱦᱟᱱᱟᱜ ᱵᱮᱱ ᱪᱤᱠᱟᱹᱭᱮᱫ ᱠᱟᱱ ᱜᱮᱭᱟ ᱦᱟᱸᱜ, ᱦᱟᱹᱱᱤ ᱦᱚᱸ ᱡᱟᱦᱟᱱᱟᱜ ᱜᱮ ᱪᱤᱠᱟᱹᱭᱮᱫ ᱠᱟᱱ ᱛᱟᱦᱮᱱ ᱡᱟᱹᱱᱤᱡ ᱟᱹᱞᱤᱧ ᱦᱚᱸ ᱟᱨ ᱟᱨᱦᱚᱸ ᱡᱟᱦᱟᱸᱭ ᱛᱤᱱᱟᱹᱜ ᱜᱮ ᱦᱚᱲ ᱢᱮᱱᱟᱜ ᱠᱚ ᱩᱱᱠᱩ ᱢᱟᱱᱮ ᱫᱩᱲᱩᱵ ᱛᱷᱤᱨ ᱫᱚ ᱱᱟᱦᱟᱜ ᱱᱮᱛᱟᱨ ᱫᱚ ᱵᱟᱵᱚᱱ ᱛᱮᱱᱚᱜ ᱠᱟᱱᱟ᱾
ᱪᱮᱫᱟᱜ ᱡᱮ ᱱᱤᱛ ᱠᱟᱛᱮᱫ ᱵᱚᱱ ᱧᱮᱞᱮᱫ ᱠᱟᱱᱟ᱾ ᱠᱷᱟᱹᱞᱤ ᱪᱟᱥ ᱢᱚᱛᱚ ᱠᱟᱹᱢᱤ ᱠᱟᱛᱮ ᱛᱮᱦᱚᱸ ᱵᱟᱝ ᱦᱩᱭᱩᱜ ᱠᱟᱱᱟ, ᱱᱮᱛᱟᱨ ᱫᱚ᱾ ᱪᱮᱫᱟᱜ ᱡᱮ ᱥᱮᱫᱟᱭ ᱦᱟᱯᱲᱟᱢ ᱠᱚᱫᱚ ᱱᱟᱦᱟᱜ ᱠᱚ ᱩᱱᱠᱩ ᱵᱟᱭ ᱵᱟᱭᱟ ᱫᱤᱠᱚ ᱵᱟᱹᱭ ᱵᱟᱹᱭᱛᱮ ᱚᱱᱟ ᱢᱤᱫᱴᱮᱱ ᱡᱟᱭᱜᱟ ᱨᱮ ᱡᱩᱫᱤ ᱵᱚᱱᱥᱚᱡ ᱵᱚᱱ ᱵᱟᱲᱦᱟᱜᱼᱟ, ᱛᱟᱦᱚᱞᱮ ᱫᱚ ᱚᱱᱟ ᱡᱟᱭᱜᱟ ᱫᱚ ᱠᱟᱹᱴᱤᱡ ᱪᱟᱞᱟᱜᱼᱟ, ᱦᱳᱭ ᱥᱮ᱾
ᱮᱠᱫᱚᱢ
ᱠᱟᱹᱴᱤᱡ ᱪᱟᱞᱟᱣ ᱞᱮᱱᱠᱷᱟᱡ ᱫᱚ ᱱᱟᱦᱟᱜ, ᱚᱱᱟ ᱠᱟᱹᱴᱤᱡ ᱞᱮᱱᱠᱷᱟᱡ ᱦᱚᱸ ᱠᱟᱹᱴᱤᱡ ᱠᱚᱢ ᱧᱚᱜ ᱜᱮ ᱦᱩᱲᱩ ᱠᱚ ᱪᱟᱣᱞᱮ ᱠᱚ ᱦᱩᱭᱩᱜᱼᱟ᱾ ᱟᱫᱚ ᱚᱱᱟᱛᱮ ᱱᱮᱛᱟᱨ ᱫᱚ ᱥᱩᱫᱩ ᱢᱟᱛᱨᱚ ᱦᱩᱲᱩ ᱪᱟᱥ ᱠᱟᱛᱮᱜ ᱦᱚᱸ ᱵᱟᱝ ᱦᱩᱭᱩᱜ ᱠᱟᱱᱟ, ᱠᱟᱹᱢᱤ ᱠᱚᱦᱚᱸ ᱦᱩᱭᱩᱜ ᱠᱟᱱᱟ ᱦᱳᱭᱥᱮ᱾
ᱴᱷᱤᱠ ᱴᱷᱤᱠ, ᱟᱯᱮ ᱚᱱᱛᱮ ᱫᱚ ᱵᱟᱡᱟᱨ ᱫᱤᱥᱚᱢ ᱥᱩᱨ ᱜᱮᱭᱟ ᱯᱮ ᱥᱮ ᱟᱹᱛᱩ ᱫᱤᱥᱚᱢ? ᱦᱮᱸ ᱟᱹᱛᱩ ᱫᱤᱥᱚᱢ᱾ ᱪᱮᱫ ᱠᱚᱯᱮ ᱠᱟᱢᱤ ᱠᱟᱹᱢᱤ ᱠᱚᱫᱚ ᱪᱮᱫ ᱦᱚᱸ ᱵᱟᱝ ᱚᱱᱟ ᱠᱚᱨᱮ ᱜᱮ᱾ ᱚᱱᱟ ᱵᱟᱡᱟᱨ ᱠᱷᱳᱡ ᱱᱟᱥᱮᱱᱟᱜ ᱥᱟᱺᱜᱤᱧ ᱧᱚᱜ ᱨᱮᱜᱮ ᱢᱮᱱᱟᱜ ᱞᱮᱭᱟ᱾
ᱦᱮᱸ ᱦᱮᱸ
ᱦᱩᱸ ᱟᱹᱛᱩ-ᱴᱚᱞᱟ ᱥᱮᱫ ᱨᱮᱜᱮ
ᱦᱳᱭ ᱦᱳᱭ ᱢᱟᱱᱮ ᱟᱨ ᱩᱛᱩ ᱠᱚ ᱥᱚᱵᱡᱤ ᱠᱚ ᱚᱱᱟ ᱠᱚᱯᱮ ᱪᱟᱥᱚᱜ ᱛᱟᱦᱮᱱ ᱜᱮᱭᱟ ᱥᱮ ᱵᱟᱝ ᱚᱱᱛᱮ ᱫᱚ?
ᱦᱮᱸ ᱚᱱᱟ ᱠᱚᱫᱚ ᱡᱚᱢ ᱞᱟᱹᱜᱤᱫ ᱛᱮᱫᱚ ᱚᱲᱟᱜ ᱨᱮ ᱞᱟᱹᱜᱤᱫ ᱛᱮ ᱫᱚ ᱪᱟᱥᱚᱜ ᱦᱩᱭᱩᱜ ᱜᱮᱭᱟ᱾ ᱵᱟᱝᱠᱷᱟᱡ ᱫᱚ ᱠᱤᱨᱤᱧ ᱛᱮᱫᱚ ᱛᱤᱱᱟᱹᱜ ᱮᱢ ᱡᱚᱢᱟ ᱦᱮᱸᱥᱮ᱾
ᱦᱳᱭ ᱜᱚᱝᱠᱮ ᱚᱱᱟ ᱩᱛᱩ ᱡᱤᱱᱤᱥᱴᱟᱜ ᱫᱟᱢ ᱫᱚ ᱱᱟᱦᱟᱜ ᱟᱹᱰᱤ ᱟᱹᱰᱤ ᱵᱤᱥᱤ- ᱵᱮᱥᱤ ᱱᱮᱛ ᱱᱮᱛᱟᱨ ᱫᱚ ᱱᱟᱸᱜ ᱵᱟᱹᱲᱛᱤ ᱜᱮ ᱵᱟᱲᱦᱟᱣ ᱠᱟᱱᱟ ᱟᱨ ᱡᱟᱦᱟᱸ ᱫᱚ ᱫᱤᱱᱟᱹᱢ ᱦᱤᱞᱳ ᱛᱤᱱᱟᱹᱜ ᱠᱟᱹᱣᱰᱤ ᱩᱰᱩᱠ ᱠᱟᱛᱮᱜ ᱮᱢ ᱫᱟᱲᱮᱭᱟᱜᱼᱟ ᱦᱳᱭᱥᱮ᱾
ᱠᱟᱹᱢᱤ ᱵᱟᱝ ᱛᱟᱦᱮᱸ ᱞᱮᱱ ᱠᱷᱟᱱᱡ ᱫᱚ ᱟᱯᱱᱟᱨ ᱱᱤᱡᱮᱨ ᱵᱟᱲᱜᱤ ᱨᱮ ᱠᱚᱪᱟ ᱨᱮ ᱡᱩᱫᱤᱢ ᱪᱟᱥ ᱠᱟᱜ ᱠᱷᱟᱡ ᱫᱚ ᱫᱟᱜ ᱫᱤᱱ ᱫᱟᱜ ᱦᱮᱸ ᱦᱳᱭ ᱦᱳᱭ ᱦᱳᱭ ᱦᱳᱭ ᱟᱫᱚ
ᱚᱱᱟᱛᱮ ᱟᱯᱱᱟᱨ ᱱᱤᱡᱮᱨ ᱪᱟᱥᱚᱜ ᱞᱮᱠᱟ ᱱᱤᱡᱮᱨ ᱞᱟᱡ ᱞᱮᱠᱟ ᱟᱫᱚ ᱟᱯᱱᱟᱨ ᱛᱮᱜᱮ ᱵᱟᱧ ᱪᱟᱜ ᱠᱷᱟᱡ ᱫᱚ ᱢᱟᱱᱮ ᱠᱟᱹᱣᱰᱤ ᱵᱟᱧᱪᱟᱣ ᱞᱮᱠᱟᱱ ᱫᱚ ᱚᱲᱟᱜ ᱨᱮ ᱪᱟᱥᱚᱜ ᱫᱚᱨᱠᱟᱨ ᱜᱮᱭᱟ, ᱚᱲᱟᱜ ᱨᱮ ᱡᱚᱢ ᱞᱮᱠᱟ ᱫᱚ ᱡᱮᱢᱚᱱ ᱠᱩᱸᱫᱽᱨᱤ ᱡᱷᱟᱴᱟ ᱠᱚ ᱡᱷᱟᱴᱟ ᱠᱟᱜ ᱦᱩᱭᱩᱜᱼᱟ ᱦᱳᱭ ᱥᱮ ᱟᱨ ᱡᱮᱢᱚᱱ ᱢᱩᱱᱜᱟᱹ ᱫᱟᱨᱮᱹ ᱠᱚ ᱨᱚᱦᱚᱭ ᱠᱟᱜ ᱦᱩᱭᱩᱜᱼᱟ ᱡᱮᱢᱚᱱ ᱟᱢᱲᱟ ᱫᱟᱨᱮ ᱠᱚ ᱨᱚᱦᱚᱭ ᱠᱟᱜ ᱦᱩᱭᱩᱜᱼᱟ ᱱᱚᱣᱟ ᱠᱚᱫᱚ ᱵᱟᱨᱚ ᱢᱟᱹᱥᱤᱭᱟᱹ ᱠᱟᱱᱟ ᱱᱚᱣᱟ ᱫᱚ ᱦᱩᱭᱩᱜ ᱛᱮᱜᱮ ᱛᱟᱦᱮᱸᱱᱟ ᱦᱟᱱᱟᱜᱼᱟ
ᱦᱮᱸ ᱦᱮᱸ ᱵᱟᱥ ᱚᱱᱟ ᱫᱚ ᱚᱱᱟ ᱫᱚ ᱦᱩᱭ ᱦᱮᱸ ᱡᱤᱵᱚᱱ ᱵᱷᱚᱨ ᱛᱤᱱᱟᱹᱜ ᱫᱤᱱ ᱫᱟᱨᱮ ᱵᱟᱧᱪᱟᱜᱼᱟ ᱩᱱᱟᱹᱜ ᱫᱤᱱ ᱫᱚ ᱧᱟᱢ ᱛᱮᱜᱮ ᱦᱩᱭᱩᱜ ᱛᱟᱸᱦᱮᱫ,
ᱦᱳᱭ ᱟᱨ ᱱᱚᱝᱠᱟ ᱥᱚᱵᱽᱡᱤ ᱯᱟᱹᱛᱤ ᱠᱚᱫᱚ ᱱᱟᱦᱟᱜ ᱚᱱᱟ ᱵᱮᱱ ᱨᱚᱦᱚᱭ ᱠᱮᱫᱟ ᱟᱨᱦᱚᱸ ᱡᱚ ᱵᱟᱲᱟᱭᱱᱟ ᱟᱫᱚ ᱜᱚᱡᱱᱟ ᱯᱷᱮᱨ ᱟᱨᱦᱚᱸ ᱫᱚᱥᱟᱨ ᱛᱮ ᱟᱨᱦᱚᱸ ᱨᱚᱦᱚᱭ ᱦᱩᱭᱩᱜᱼᱟ ᱦᱮᱸ ᱢᱮᱱᱠᱷᱟᱱ ᱚᱱᱟ ᱠᱚᱫᱚ ᱱᱟᱦᱟᱜ ᱪᱮᱫ ᱦᱩᱭᱩᱜ ᱠᱟᱱᱟ ᱢᱤᱫ ᱫᱚᱢ ᱡᱩᱫᱤ ᱵᱮᱱ ᱨᱚᱦᱚᱭ ᱠᱮᱜᱼᱟ ᱱᱟᱦᱟᱜ ᱟᱫᱚ ᱟᱵᱮᱱ ᱡᱚᱢ ᱵᱷᱟᱜᱟᱣ ᱩᱛᱟᱹᱨᱚᱜᱼᱟ ᱵᱮᱱ ᱱᱟᱦᱟᱜ ᱮᱠᱫᱚᱢ ᱫᱤᱱᱟᱹᱢ ᱜᱮ ᱦᱟᱸᱜ ᱦᱩᱭᱩᱜᱼᱟ ᱥᱤᱡᱮᱱ ᱨᱮ ᱦᱤᱡᱩᱜ ᱛᱮ ᱱᱟᱯᱟᱭ ᱜᱮ ᱟᱹᱭᱠᱟᱹᱜᱼᱟ
ᱦᱩᱸ ᱦᱩᱸ ᱦᱩᱸ
ᱡᱮᱢᱚᱱ ᱱᱤᱛᱚᱜ ᱟᱜ ᱥᱤᱡᱤᱱ ᱫᱚ ᱱᱚᱛᱮ ᱫᱚ ᱠᱟᱱᱟ ᱟᱢᱲᱟ ᱟᱢᱲᱟ ᱫᱚ ᱱᱟᱦᱟᱜ ᱟᱹᱰᱤ ᱵᱮᱥ ᱦᱩᱭᱩᱜ ᱛᱟᱦᱮᱸᱱᱟ ᱟᱫᱚ ᱩᱱᱠᱩ ᱯᱩᱴᱷᱤ ᱦᱟᱹᱠᱩ ᱠᱩ ᱥᱮ ᱰᱟᱹᱲᱠᱟᱹ ᱦᱟᱹᱠᱩ ᱠᱩ ᱱᱮᱛᱟᱨ ᱫᱚᱞᱮ ᱡᱷᱟᱹᱞᱤ ᱵᱟᱲᱟ ᱠᱚ ᱛᱟᱦᱮᱸᱱᱟ ᱡᱚᱠᱷᱚᱱ ᱵᱟᱹᱭᱦᱟᱹᱲ ᱨᱮ ᱠᱟᱡᱟᱠ ᱫᱟᱜ ᱟᱹᱛᱩᱜᱼᱟ ᱩᱱ ᱚᱠᱛᱚ ᱛᱮ ᱟᱫᱚ ᱟᱢᱲᱟ ᱥᱟᱞᱟᱜ ᱩᱱᱠᱩ ᱨᱟᱥᱮ ᱞᱮᱠᱚ ᱠᱷᱟᱡ ᱥᱮ ᱩᱱᱠᱩ ᱤᱥᱤᱱ ᱢᱮᱥᱟᱞ ᱞᱮᱠᱚ ᱠᱷᱟᱡ ᱟᱹᱰᱤ ᱱᱟᱯᱟᱭ ᱠᱚ ᱵᱮᱥ ᱠᱚ ᱟᱹᱭᱠᱟᱹᱜᱼᱟ ᱟᱹᱰᱤ ᱰᱷᱮᱨ ᱫᱟᱠᱟ ᱡᱚᱢᱚᱜᱚᱜᱼᱟ
ᱦᱮᱸ
ᱦᱳᱭ
ᱟᱱᱮ ᱥᱮᱫᱟᱭ ᱨᱮ ᱵᱟᱠᱚ ᱢᱮᱱᱮᱫ ᱛᱟᱦᱮᱱᱚᱜᱼᱟ ᱡᱮ ᱛᱩᱲᱤ ᱟᱲᱟᱜ ᱨᱟᱹᱥᱩᱱ ᱠᱚᱴᱮᱡ ᱟᱛᱮᱫ ᱤᱭᱟᱹ ᱨᱟᱥᱮᱭ ᱢᱮ
ᱦᱳᱭ ᱫᱟᱜ ᱢᱟᱹᱬᱤ ᱥᱟᱶᱛᱮ
ᱫᱟᱜ ᱢᱟᱹᱰᱤ ᱥᱟᱶᱛᱮ ᱥᱤᱵᱤᱞ ᱜᱮ ᱥᱚᱲᱚᱢ ᱜᱮ ᱵᱩᱡᱷᱟᱹᱜᱼᱟ
ᱦᱳᱭ ᱦᱳᱭ ᱦᱳᱭ
ᱚᱱᱟ ᱚᱱᱟ ᱥᱤᱵᱤᱞ ᱥᱚᱲᱚᱢ ᱚᱱᱟ ᱦᱮᱸ ᱚᱱᱟ ᱥᱤᱵᱤᱞ ᱥᱩᱢᱚᱲ ᱥᱚᱲᱚᱢ ᱫᱚ ᱱᱮᱛᱟᱨ ᱵᱚᱞᱮ ᱵᱟᱹᱭ ᱵᱟᱹᱭᱛᱮ ᱟᱫ ᱪᱟᱵᱟᱭᱮᱱᱟ
ᱦᱳᱭ
ᱵᱚᱞᱮ ᱮᱸᱜ ᱟᱵᱩ ᱠᱚᱨᱮᱱ ᱜᱤᱫᱽᱨᱟᱹ ᱯᱤᱫᱽᱨᱟᱹ ᱠᱚ ᱦᱚᱭᱛᱳ ᱯᱟᱥᱮᱡ ᱚᱱᱟ ᱠᱚᱫᱚ ᱟᱨ ᱵᱟᱠᱩ, ᱞᱟᱹᱭ ᱫᱟᱲᱮᱭᱟᱜᱼᱟ ᱯᱟᱥᱮᱡ ᱡᱮ ᱮᱸ ᱚᱱᱠᱟ ᱠᱚ ᱵᱟᱵᱟ ᱛᱟᱠᱚ ᱥᱮ ᱞᱟᱹᱴᱩ ᱵᱟ ᱛᱟᱠᱚ ᱱᱚᱝᱠᱟ ᱠᱚ ᱡᱚᱢᱮᱫ ᱛᱟᱦᱮᱸᱱᱟ ᱞᱟᱦᱟᱛᱮ ᱦᱳᱭᱥᱮ
ᱦᱳᱭ ᱜᱚᱢᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜ ᱞᱮᱜᱼᱟ ᱟᱨ ᱥᱟᱱᱟᱢ ᱠᱷᱚᱱ ᱢᱟᱲᱟᱝ ᱨᱮᱫᱚ ᱱᱚᱣᱟ ᱠᱟᱱᱟ ᱡᱮ ᱥᱮᱫᱟᱭ ᱢᱟᱨᱮᱭᱟᱜ ᱡᱚᱢ ᱫᱚ ᱱᱟᱦᱟᱜ ᱡᱮᱢᱚᱱ ᱵᱮᱱ ᱢᱮᱱ ᱠᱮᱭᱟ ᱡᱚᱸᱰᱨᱟ ᱫᱟᱠᱟ ᱦᱳᱭᱥᱮ ᱩᱱ ᱚᱠᱛᱚ ᱫᱚ ᱱᱟᱦᱟᱜ ᱡᱚᱱᱰᱨᱟ ᱫᱟᱠᱟ ᱦᱮᱰᱮᱡ ᱠᱟᱛᱮᱫ ᱱᱟᱦᱟᱜ ᱟᱹᱰᱤ ᱥᱤᱵᱤᱞ ᱟᱹᱭᱠᱟᱹᱜ ᱠᱟᱱ ᱛᱟᱦᱮᱸᱱᱟ ᱞᱚᱞ ᱞᱚᱞᱚ ᱟᱨ ᱨᱚᱦᱚᱲ ᱦᱟ. ᱠᱩ, ᱡᱩᱫᱤ ᱚᱱᱟ ᱥᱟᱶᱛᱮ ᱪᱟᱹᱴᱱᱤ ᱩᱛᱩ ᱠᱚ ᱛᱟᱦᱮᱸ ᱞᱮᱱᱟ ᱛᱟᱦᱚᱞᱮ ᱫᱚ ᱟᱨᱦᱚᱸ ᱱᱟᱯᱟᱭ ᱟᱹᱭᱠᱟᱹᱜᱼᱟ
ᱦᱮ ᱟᱫᱚ ᱚᱱᱟ ᱡᱚᱸᱰᱨᱟ ᱫᱟᱠᱟ ᱫᱚ ᱟᱹᱞᱤᱧ ᱫᱚ ᱵᱟᱹᱞᱤᱧ ᱡᱚᱢ ᱞᱮᱟᱜᱟᱣ ᱠᱟᱫᱟ ᱟᱫᱚ, ᱞᱟᱹᱴᱩᱵᱟ ᱛᱟᱠᱚ ᱠᱩ ᱞᱟᱹᱭ ᱵᱟᱲᱟᱭᱮᱫ ᱠᱟᱱ ᱛᱟᱦᱮᱸᱫ ᱜᱮᱭᱟ ᱵᱟᱵᱟ ᱛᱟᱠᱚ ᱦᱮᱸ ᱫᱤᱭᱮ ᱟᱞᱮ ᱫᱚ ᱠᱟᱹᱴᱤᱡ ᱥᱚᱢᱚᱭ ᱨᱮᱫᱚ ᱡᱚᱱᱰᱨᱟ ᱫᱟᱠᱟᱞᱮ ᱡᱚᱢ ᱠᱟᱫᱟ ᱟᱨ ᱢᱟᱹᱨᱤᱪ ᱥᱤ ᱥᱤ ᱯᱤᱸᱭᱟᱡᱽ ᱥᱤᱯᱤ ᱠᱟᱛᱮᱫ ᱞᱮ ᱡᱚᱢ ᱵᱟᱲᱟᱣ ᱠᱟᱫᱟ,
ᱦᱳᱭ ᱟᱨ ᱦᱳᱭ ᱟᱹᱞᱤᱧ ᱫᱚ ᱱᱟᱦᱟᱜ ᱡᱚᱸᱰᱨᱟ ᱥᱤᱡᱤᱱ ᱡᱚᱸᱰᱨᱟ ᱠᱚᱞᱮ ᱪᱟᱥ ᱵᱟᱲᱟᱣ ᱠᱟᱜᱼᱟ ᱵᱟᱲᱜᱮ ᱠᱚᱨᱮ ᱟᱫᱚ ᱱᱟᱦᱟᱜ, ᱦᱮᱸ ᱡᱚᱠᱷᱚᱱ ᱞᱮ ᱦᱚᱴ ᱠᱮᱜ ᱜᱮ ᱱᱟᱦᱟᱜ ᱟᱨᱞᱮ ᱟᱹᱜᱩ ᱠᱮ ᱜᱮ? ᱟᱫᱚ ᱱᱟᱦᱟᱜ ᱞᱮ ᱫᱚᱦᱚ ᱵᱟᱲᱟ ᱠᱮᱜ ᱜᱮ ᱟᱫᱚ ᱛᱷᱚᱲᱟ ᱫᱤᱱ ᱜᱟᱱ ᱟᱫᱚ ᱵᱟᱹᱭ ᱵᱟᱹᱭ ᱛᱮ ᱟᱫᱚ ᱟᱱᱟᱜᱟᱱ ᱥᱟᱞᱟ ᱵᱟᱲᱟ ᱠᱟᱛᱮᱜ ᱟᱫᱚ ᱛᱷᱚᱲᱟ ᱫᱚ ᱫᱟᱠᱟᱭ ᱦᱩᱭᱩᱜᱼᱟ, ᱛᱷᱚᱲᱟ ᱫᱚ ᱟᱛᱟᱭ ᱦᱩᱭᱩᱜᱼᱟ᱾ ᱟᱫᱚ ᱱᱟᱦᱟᱜ ᱱᱟᱯᱟᱭ ᱜᱮ ᱟᱹᱭᱠᱟᱹᱜᱼᱟ, ᱟᱫᱚ ᱚᱱᱟ ᱫᱟᱠᱟ ᱫᱚ ᱢᱟᱱᱮ ᱥᱮᱫᱟᱭ ᱦᱟᱯᱲᱟᱢ ᱠᱚ ᱫᱟᱠᱟ ᱠᱚ ᱚᱱᱠᱟᱭᱮᱫ ᱛᱟᱸᱦᱮ ᱠᱟᱱᱟᱸ ᱟᱫᱚ ᱚᱱᱟ ᱫᱚ ᱡᱚᱢ ᱞᱟᱜᱟ ᱟᱹᱭᱠᱟᱹᱜ ᱦᱩᱭᱩᱜ᱾ ᱪᱮᱜ ᱞᱮᱠᱟ ᱥᱤᱵᱤᱞᱟ ᱢᱮᱱᱠᱷᱟᱱ ᱟᱹᱰᱤ ᱵᱮᱡᱚᱲ ᱥᱤᱵᱤᱞᱟ ᱜᱚᱝ ᱾
ᱵᱟᱹᱞᱤᱧ ᱡᱚᱢ ᱞᱮᱟᱜᱟᱣᱟᱠᱟᱫᱟ ᱚᱱᱟ ᱨᱮᱱᱟᱜ ᱥᱚᱲᱚᱱ ᱫᱚ ᱥᱤᱵᱤᱞ ᱫᱚ᱾ ᱵᱟᱹᱞᱤᱧ ᱞᱟᱹᱭ ᱫᱟᱲᱮᱭᱟᱜ ᱞᱤᱧ ᱞᱟᱹᱭ ᱫᱟᱲᱮᱭᱟᱜ ᱠᱟᱱᱟ, ᱡᱚᱢ ᱞᱮᱠᱷᱟᱡ ᱫᱚᱞᱤᱧ ᱞᱟᱹᱭ ᱫᱟᱲᱮ